ᱦᱮᱞᱳ ᱾
ᱦᱮᱞᱳ ᱾
ᱦᱩᱸ ᱡᱚᱦᱟᱨ ᱜᱮ ᱵᱚᱭᱦᱟ ᱾
ᱚᱲᱟᱜ ᱨᱮᱜᱮ?
ᱦᱮᱸ ᱚᱲᱟᱜ ᱨᱮᱜᱮ ᱤᱧᱫᱚ ᱟᱢ?
ᱦᱮᱸ ᱾
ᱚᱲᱟᱜ ᱨᱮᱜᱮ ᱢᱤᱱᱟᱹᱧᱟ ᱾
ᱦᱩᱸ ᱫᱩᱲᱩᱵᱟ ᱠᱟᱱᱟ ᱱᱟᱣᱟ
ᱦᱚᱸ ᱵᱟᱨᱦᱮ ᱥᱮᱜ ᱨᱮᱜᱮ ᱮᱢᱱᱤ ᱜᱮ ᱡᱚᱢ ᱵᱟᱲᱟ ᱠᱟᱛᱮᱧ ᱡᱤᱨᱟᱹᱣ ᱠᱟᱱᱟ ᱾
ᱚ ᱫᱤᱭᱮ ᱪᱮᱜ ᱯᱮ
ᱪᱤᱠᱟᱹ ᱞᱟᱜᱤᱫᱚᱜ ᱠᱟᱱ ᱫᱚᱭ ᱟᱞᱮ ᱫᱚ ᱠᱚᱸᱰᱷᱟ ᱩᱛᱩ ᱟᱯᱮ ᱜᱮ ᱵᱟᱝ ᱪᱮᱜ?
ᱟᱞᱮ ᱫᱚ ᱛᱮᱦᱮᱧ ᱫᱚ ᱟᱞᱩ ᱯᱚᱥᱛᱩ ᱾
ᱦᱮᱸ ᱛᱚᱵᱮ ᱠᱷᱚᱵᱚᱨ ᱠᱚᱫᱚ ᱴᱷᱤᱠ ᱜᱮᱭᱟ?
ᱦᱮᱸ ᱴᱷᱤᱠ ᱜᱮᱭᱟ ᱾ ᱟᱯᱮᱭᱟᱜ?
ᱟᱞᱮᱭᱟᱜ ᱦᱚᱸ ᱴᱷᱤᱠ ᱫᱚ ᱴᱷᱤᱠ ᱵᱟᱲᱟᱜ ᱜᱮᱭᱟᱜ ᱦᱳᱲᱳ ᱨᱚᱦᱚᱭ ᱠᱚ ᱥᱟᱨᱫᱤᱣ ᱠᱟᱱᱟᱞᱮ ᱾ ᱦᱮᱞᱳ ᱛᱚᱵᱮ ᱟᱯᱮ ᱥᱮᱜ ᱫᱚ ᱦᱳᱲᱳ ᱨᱚᱦᱚᱭ ᱠᱚᱫᱚ ᱚᱠᱟᱞᱮᱠᱟ ᱪᱟᱞᱟᱜ ᱠᱟᱱᱟ ᱥᱴᱟᱴ ᱮᱴᱟᱴ ᱵᱟᱲᱟᱣ ᱠᱟᱱᱟᱯᱮ ᱥᱮ ᱵᱟᱝ?
ᱦᱮᱸ ᱪᱟᱞᱟᱜ ᱠᱟᱱᱟᱞᱮ ᱾
ᱪᱟᱞᱟᱜ ᱢᱟᱱᱮ ᱤᱧ ᱫᱤᱫᱤᱭᱟᱜ ᱯᱷᱳᱱ ᱠᱟᱱᱟ ᱟᱫᱚ ᱩᱱᱤ ᱫᱟᱠᱟᱟᱭ ᱡᱚᱢᱮᱜ ᱠᱟᱱ ᱛᱮᱭ ᱢᱟᱱᱮ ᱵᱟᱭ ᱵᱟᱰᱟᱭᱟ ᱵᱟᱝ ᱚᱠᱟᱞᱮᱠᱟ ᱾
ᱪᱮᱠᱟᱭ ᱡᱟᱹᱨᱩᱲᱟ?
ᱦᱩᱸ
ᱟᱸᱡᱚᱢ ᱟᱫᱚ ᱚᱱᱟᱛᱮ ᱵᱚᱞᱮ ᱤᱧᱤ ᱧᱤᱭᱟᱹ ᱤᱭᱟᱹᱭᱮᱫᱟ ᱾
ᱛᱚᱵᱮ ᱦᱩᱞ ᱢᱟᱦᱟ ᱠᱚᱫᱚ ᱚᱠᱟᱞᱮᱠᱟ ᱯᱟᱨᱚᱢ ᱵᱟᱲᱟᱭᱮᱱᱟ ᱵᱟᱝ ᱟᱯᱮᱥᱮᱜ ᱟᱞᱮᱥᱮᱫ ᱫᱚ ᱴᱷᱤᱠ ᱜᱮ ᱯᱟᱨᱚᱢᱱᱟ ᱾ ᱯᱟᱨᱚᱢ ᱫᱚ ᱚᱠᱟ ᱠᱚᱨᱮ ᱪᱚᱝ ᱟᱹᱰᱤ ᱡᱩᱫᱟᱹ ᱯᱟᱨᱚᱢᱱᱟ ᱾
ᱵᱷᱟᱹᱜᱤ ᱜᱮ ᱯᱟᱨᱚᱢ ᱱᱟ ᱟᱞᱮ ᱥᱮᱜ ᱦᱚᱸ ᱦᱮᱞᱳ ᱾
ᱦᱮᱞᱳ ᱦᱮᱞᱳ ᱾ ᱵᱟᱢ ᱟᱡᱚᱢ ᱫᱟ ᱵᱚᱭᱦᱟ?